ᱦᱮᱞᱳ
ᱦᱩᱸ
ᱟᱮ
ᱟᱸᱡᱚᱢᱚᱜ ᱠᱟᱱ ᱜᱮᱭᱟ?
ᱚᱸ
ᱦᱳᱭ
ᱦᱮᱞᱳ
ᱪᱚᱞᱩ ᱡᱟᱦᱱᱟᱜ ᱴᱚᱯᱤᱠ ᱨᱮᱜᱮ
ᱪᱮᱫ?
ᱞᱟᱹᱭᱮᱫ ᱟᱹᱧ ᱡᱟᱦᱱᱟᱜ ᱴᱚᱯᱤᱠ ᱨᱮᱜᱮ
ᱦᱮ ᱜ ᱱᱤᱭᱟᱹ ᱚᱞᱚᱜ ᱯᱟᱲᱦᱟᱜ ᱱᱤᱭᱟᱹᱜ ᱜᱮ ᱠᱟᱹᱴᱤᱡ ᱞᱟᱹᱭ ᱦᱩᱭ ᱞᱮᱝ ᱜᱮ
ᱦᱩᱸ᱾
ᱟᱢᱟᱜ ᱟᱛᱩ ᱫᱤᱥᱚᱢ ᱫᱚ ᱚᱠᱟ ᱨᱮ ᱛᱟᱢ?
ᱵᱮᱝᱜᱚᱞ᱾
ᱵᱮᱝᱜᱚᱞ ᱚᱠᱟ ᱨᱮ
ᱵᱟᱸᱠᱩᱲᱟ᱾
ᱦᱮᱞᱳ!
ᱵᱟᱸᱠᱩᱲᱟ ᱰᱤᱥᱴᱤᱠ᱾
ᱵᱟᱸᱠᱩᱲᱟ ᱰᱤᱥᱴᱤᱠ? ᱛᱚ ᱱᱤᱛᱳ ᱛᱚᱱᱟᱹᱜ ᱨᱮᱢ ᱚᱞᱚᱜ ᱜᱮᱭᱟ?
ᱤᱧ ᱫᱚ ᱠᱚᱢᱯᱤᱴᱤᱮᱴᱤᱵᱽ ᱞᱟᱹᱜᱤᱫ ᱯᱟᱲᱦᱟᱜ ᱠᱟᱱᱟᱧ᱾ ᱜᱨᱮᱡᱩᱭᱮᱥᱚᱱ ᱠᱚᱨᱟᱣ ᱠᱟᱛᱮ᱾
ᱟᱠᱚ ᱨᱜᱨᱮᱡᱩᱭᱮᱥᱚᱱ ᱫᱚ ᱚᱠᱟ ᱠᱷᱚᱱᱟᱜᱼᱮᱢ ᱮᱢ ᱞᱮᱫᱟ?
ᱟᱢ?
ᱦᱟᱞᱳ
ᱪᱮᱫ ᱪᱚᱝ?
ᱢᱮᱱ ᱤᱜᱼᱟᱹᱧ ᱡᱮ ᱜᱨᱮᱡᱩᱭᱮᱥᱚᱱ ᱫᱚ ᱚᱠᱟ ᱠᱷᱚᱱᱟᱜᱼᱮᱢ ᱮᱢ ᱞᱮᱫᱟ?
ᱟᱲᱟᱢᱵᱟᱹᱜᱽ᱾ ᱵᱟᱹᱧ ᱟᱸᱡᱚᱢ ᱫᱟᱹᱧ ᱫᱚ?
ᱦᱮᱞᱳ! ᱡᱮᱢᱚᱱ ᱱᱤᱛᱚᱜ ᱫᱚ ᱦᱟᱸᱜ ᱚᱠᱟᱨᱮᱢ ᱛᱟᱦᱮᱱ ᱠᱟᱱᱟ? ᱢᱟᱱᱮ ᱟᱹᱛᱩ ᱫᱤᱥᱚᱢ ᱨᱤᱜᱮᱢ ᱛᱟᱦᱮ ᱠᱟᱱᱟ? ᱵᱟᱡᱟᱨᱮᱢ ᱢᱮᱱ ᱠᱮᱜᱼᱟ?
ᱦᱟᱯᱟ ᱛᱚ ᱟᱫᱚ ᱱᱤᱛ ᱫᱚ ᱚᱲᱟᱜ ᱨᱮ ᱢᱤᱱᱟᱹᱧᱟ᱾
ᱚᱸ ᱚᱲᱟᱜ ᱨᱮ ᱪᱮᱫ ᱞᱮᱠᱟ ᱢᱮᱱᱟᱜ ᱠᱚᱣᱟ?
ᱵᱮᱥ ᱜᱮᱭᱟ ᱠᱚ?
ᱚᱸ
ᱦᱩᱸ?
ᱯᱨᱤᱯᱟᱨᱮᱥᱚᱱ ᱠᱚ ᱛᱟᱦᱮᱸᱫ ᱵᱟᱱᱟᱭᱟ ᱛᱟᱢᱟ?
ᱤᱧᱟᱹᱜ ᱴᱟᱨᱜᱮᱴ ᱫᱚ ᱵᱮᱝᱠᱤᱝ ᱵᱮᱝᱠ᱾
ᱢᱟᱱᱮ ᱜᱮᱨᱡᱩᱭᱩᱮᱥᱚᱱ ᱫᱚ ᱥᱟᱱᱛᱟᱞᱤ ᱛᱮᱠᱚᱢ ᱮᱢ ᱞᱮᱫᱟ?
ᱦᱩᱸ
ᱚ ᱛᱟᱦᱞᱮ ᱮᱪ ᱮᱥ ᱫᱚ ᱮᱪ ᱮᱥ ᱫᱚ ᱚᱠᱟ ᱤᱥᱠᱩᱞ ᱠᱷᱚᱱᱟᱜ
ᱦᱮᱞᱳ ᱦᱮᱞᱳ ᱨᱚᱲ ᱟᱡᱚᱢ ᱦᱟᱞᱳ ᱦᱟᱞᱳ ᱞᱟᱹᱭ ᱫᱟᱹᱧ ᱨᱚᱲ ᱵᱟᱝ ᱟᱸᱡᱚᱢᱚᱜ ᱠᱟᱱ ᱛᱟᱢᱟ, ᱦᱟᱞᱳ ᱦᱟᱞᱳ ᱦᱟᱞᱳ ᱦᱟᱞᱳ ᱦᱟᱞᱳ ᱦᱟᱞᱳ ᱦᱟᱞᱳ ᱦᱟᱞᱳᱻ ᱦᱟᱞᱳ